ᱦᱮᱞᱳ! ᱦᱮᱸ ᱜᱚᱝᱠᱮ ᱡᱚᱦᱟᱨ ᱜᱮ, ᱡᱚᱦᱟᱨ ᱾
ᱢᱟᱥᱮ
ᱟᱨ ᱛᱚᱵᱮ ᱪᱮᱫ ᱠᱚ ᱪᱮᱠᱟ ᱵᱟᱲᱟᱭ ᱦᱩᱭᱩᱜ ᱠᱟᱱᱟ? ᱡᱚᱛᱚ ᱦᱚᱲᱯᱮ ᱥᱮ ᱫᱚᱯᱮ ᱱᱟᱯᱟᱭ ᱵᱟᱲᱟᱭ ᱜᱮᱭᱟ ᱛᱚ?
ᱦᱮᱸ ᱡᱷᱚᱛᱚ ᱜᱮᱞᱮ ᱱᱟᱯᱟᱭ ᱜᱮᱭᱟ ᱟᱯᱟᱛᱚᱛᱚ ᱱᱚᱜᱼᱚᱭ ᱱᱤᱛᱚᱜ ᱢᱟ ᱪᱟᱥ ᱫᱤᱱ ᱠᱟᱱᱟ, ᱪᱟᱥ ᱠᱚᱨᱮ ᱜᱮ ᱪᱷᱩᱴᱟᱹ ᱵᱟᱲᱟ ᱦᱩᱭ ᱠᱟᱱᱟ ᱾
ᱟᱪᱪᱷᱟ ᱟᱪᱪᱷᱟ ᱾ ᱟᱫᱚ ᱟᱞᱮ ᱦᱚᱸ ᱱᱚᱜᱼᱚᱭ ᱛᱮᱫ ᱱᱤᱛᱚᱜ ᱫᱷᱟᱹᱵᱤᱡ ᱢᱟ ᱱᱟᱯᱟᱭ ᱵᱟᱲᱟ ᱜᱮ ᱢᱮᱱᱟᱜ ᱞᱮᱭᱟ ᱪᱟᱸᱫᱚ ᱵᱚᱸᱜᱟᱣᱟᱜ ᱫᱩᱞᱟᱹᱲ ᱫᱮᱭᱟ ᱛᱮᱜᱮ ᱾ ᱟᱨ ᱟᱞᱮ ᱥᱮᱫ ᱦᱚᱸ ᱱᱚᱣᱟ ᱦᱩᱲᱩ ᱨᱚᱦᱚᱭ ᱠᱚᱠᱚ ᱥᱟᱹᱨᱫᱤ ᱵᱟᱲᱟᱣ ᱠᱟᱱ ᱜᱮᱭᱟ ᱦᱟᱸᱜ ᱾ ᱢᱮᱱᱠᱷᱟᱱ ᱟᱞᱮ ᱥᱮᱫ ᱫᱚ ᱢᱟᱱᱮ ᱢᱚᱡᱽ ᱛᱮᱫᱚ ᱱᱚᱝᱠᱟ ᱦᱟᱸᱜ ᱵᱟᱭ ᱫᱟᱜ ᱠᱟᱫᱟ ᱾ ᱟᱫᱚ ᱢᱤᱫ ᱵᱟᱨ ᱦᱚᱞᱟ ᱢᱟᱫᱷᱮᱨ ᱠᱷᱚᱡ ᱠᱚ ᱥᱟᱹᱨᱫᱤ ᱵᱟᱲᱟᱣ ᱠᱟᱱᱟ ᱾ ᱟᱫᱚ ᱱᱚᱣᱟ ᱫᱚ ᱦᱟᱸᱜ ᱱᱚᱣᱟ ᱠᱷᱚᱰᱚ ᱢᱮᱥᱤᱱ ᱫᱟᱜ ᱛᱮ, ᱥᱮ ᱱᱚᱣᱟ ᱵᱟᱹᱛ ᱠᱩᱧ ᱠᱚ ᱢᱮᱱᱟᱜᱼᱟ ᱥᱮ ᱚᱠᱚᱭ ᱠᱚᱣᱟᱜ ᱜᱟᱹᱰᱭᱟᱹ ᱠᱚ ᱢᱮᱱᱟᱜᱼᱟ ᱚᱱᱟ ᱠᱷᱚᱧ ᱠᱩᱢᱯᱩ ᱠᱟᱛᱮᱫ ᱠᱚ ᱥᱤ ᱤᱭᱟᱹᱭᱮᱫᱟ ᱦᱟᱸᱜ ᱨᱚᱦᱚᱭᱮᱫᱟ ᱾ ᱮᱱᱛᱮ ᱟᱭᱢᱟ ᱫᱤᱱ ᱞᱮ ᱛᱟᱺᱜᱤ ᱵᱟᱲᱟ ᱠᱮᱫᱟ ᱥᱮᱨᱢᱟ ᱡᱟᱹᱲᱤ ᱫᱟᱜ, ᱟᱫᱚ ᱦᱚᱞᱟ ᱢᱟᱫᱷᱮᱨ ᱠᱷᱚᱱ ᱱᱚᱝᱠᱟ ᱡᱷᱤᱯᱤᱨ ᱡᱷᱤᱯᱤᱨᱮ ᱫᱟᱜ ᱮᱫᱟ ᱢᱮᱱᱠᱷᱟᱱ ᱟᱹᱰᱤ ᱡᱟᱹᱥᱛᱤ ᱱᱚᱣᱟ ᱠᱷᱮᱛ ᱯᱮᱨᱮᱡᱚᱜ ᱞᱮᱠᱟ ᱛᱚ ᱵᱟᱭ ᱫᱟᱜ ᱮᱫᱟ ᱾ ᱛᱚ ᱟᱹᱰᱤ ᱢᱩᱥᱠᱤᱞ ᱟᱹᱰᱤ ᱟᱱᱟᱴ ᱵᱩᱡᱷᱟᱹᱜ ᱠᱟᱱᱟ ᱟᱞᱮ ᱥᱮᱫ ᱫᱚ ᱦᱟᱸᱜ ᱥᱮᱨᱢᱟ ᱡᱟᱹᱲᱤ ᱫᱟᱜ ᱨᱮᱱᱟᱜ ᱾ ᱟᱫᱚ ᱟᱯᱮ ᱥᱮᱫ ᱜᱮ ᱪᱮᱫ ᱞᱮᱠᱟ?
ᱦᱳᱭ ᱟᱱᱟᱴ ᱫᱚ ᱟᱱᱟᱴ ᱜᱮᱭᱟ ᱾ ᱱᱤᱛᱚᱜ ᱫᱚ ᱱᱚᱣᱟ ᱫᱚ ᱧᱮᱞ ᱞᱮᱠᱷᱟᱱ ᱵᱚ ᱱᱚᱣᱟ ᱫᱚ ᱮᱸ ᱟᱥᱟᱲ ᱟᱥᱟᱲ ᱪᱟᱸᱫᱚ ᱟᱥᱟᱱ ᱪᱟᱸᱫᱚ ᱵᱚᱞᱚᱭᱮᱱᱟ᱾ ᱥᱟᱱ ᱪᱟᱸᱫᱚ ᱵᱚᱞᱚᱭᱮᱱᱟ ᱮᱠᱷᱚᱱ ᱱᱚᱣᱟ ᱫᱚ ᱫᱟᱜ ᱱᱟᱜ ᱥᱤᱡᱤᱱ ᱠᱟᱱᱟ ᱟᱨ ᱦᱩᱲᱩ ᱨᱮᱦᱚᱸ ᱨᱮᱱᱟᱜ ᱾ ᱡᱤᱱ ᱠᱟᱱᱟ ᱮᱱᱠᱷᱟᱱ ᱱᱚᱣᱟ ᱚᱠᱛᱚ ᱨᱮ ᱡᱩᱫᱤ ᱦᱩᱲᱩ ᱵᱟᱵᱚᱱ ᱨᱚᱦᱚᱭᱟ ᱮᱱᱠᱷᱟᱱ ᱮ ᱢᱟᱱᱮ ᱥᱚᱴᱷᱤᱠ ᱯᱷᱚᱞᱚᱱ ᱵᱟᱝᱵᱚᱱ ᱧᱟᱢᱟ ᱥᱮ ᱚᱱᱟ ᱡᱚ ᱠᱚ ᱵᱟᱵᱚᱱ ᱧᱟᱢᱟ, ᱮᱱᱠᱷᱟᱱ ᱱᱚᱣᱟ ᱯᱚᱨᱤᱵᱚᱨᱛᱚᱱ ᱥᱮ ᱱᱚᱣᱟ ᱟ ᱯᱚᱨᱤᱵᱚᱨᱛᱚᱱ ᱱᱟᱜ ᱠᱟᱨᱚᱱ ᱫᱚ ᱪᱮᱫ ᱠᱟᱱᱟ ᱢᱟᱥᱮ ᱟᱹᱵᱤᱱ ᱪᱮᱫ ᱵᱤᱱ ᱞᱮᱭᱟ?
ᱟᱹᱞᱤᱧ ᱥᱮᱜ ᱠᱷᱚᱡ ᱤᱧ ᱞᱟᱹᱭ ᱞᱮᱠᱷᱴᱷᱟᱡ ᱫᱚ ᱱᱚᱣᱟ ᱫᱚ ᱟᱭᱢᱟ ᱞᱮᱠᱟ ᱱᱚᱣᱟ ᱨᱮᱱᱟᱜ ᱠᱟᱨᱚᱱ ᱫᱚ ᱢᱮᱱᱟᱜᱼᱟ, ᱡᱮᱞᱮᱠᱟ ᱯᱳᱭᱞᱳᱢ ᱚᱸᱰᱮ ᱯᱟᱹᱦᱤᱞ ᱞᱮᱠᱟᱛᱮᱢ ᱢᱮᱱ ᱞᱮᱠᱷᱟᱡ ᱱᱚᱣᱟ ᱫᱚ ᱦᱟᱸᱜ ᱟᱢ ᱢᱮᱱ ᱫᱟᱲᱮᱜᱼᱟ ᱚᱠᱟ ᱫᱟᱨᱮ ᱠᱚᱵᱚᱱ ᱢᱟᱜ ᱮᱫᱟ ᱾ ᱫᱟᱨᱮ ᱠᱚ ᱟᱹᱰᱤ ᱡᱟᱹᱥᱛᱤ ᱵᱚᱱ ᱢᱟᱜ ᱫᱟ ᱛᱚ ᱚᱱᱟ ᱨᱮᱱᱟᱜ ᱠᱟᱨᱚᱱ ᱦᱚᱸ ᱠᱟᱱᱟ ᱡᱮ ᱥᱟᱦᱨᱤ ᱠᱟᱨᱚᱱᱚᱜ ᱠᱟᱱᱟ ᱠᱚ ᱥᱮ ᱟᱭᱢᱟ ᱞᱮᱠᱟᱱ ᱠᱟᱨᱠᱷᱟᱱᱟ ᱠᱚᱠᱚ ᱵᱮᱱᱟᱣ ᱫᱟ ᱾ ᱯᱷᱮᱠᱴᱨᱤ ᱠᱚᱠᱚ ᱵᱮᱱᱟᱣ ᱮᱫᱟ, ᱚᱱᱟ ᱞᱟᱹᱜᱤᱫ ᱫᱟᱨᱮ ᱠᱚ ᱢᱟᱜ ᱫᱟ ᱥᱮ ᱵᱟᱡᱟᱨ ᱮᱢᱟᱱ ᱛᱮᱭᱟᱜ ᱠᱚ ᱵᱮᱱᱟᱣ ᱫᱟ ᱚᱱᱟ ᱞᱟᱹᱜᱤᱫ ᱫᱟᱨᱮ ᱠᱚ ᱢᱟ ᱢᱟᱜ ᱫᱟ ᱾ ᱟᱨᱦᱚᱸ ᱟᱭᱢᱟ ᱞᱮᱠᱟᱱ ᱡᱤᱱᱤᱥ ᱵᱮᱱᱟᱣ ᱞᱟᱹᱜᱤᱫ ᱫᱟᱨᱮ ᱠᱷᱚᱡ ᱾ ᱚᱱᱟ ᱞᱟᱹᱜᱤᱫ ᱦᱚᱸ ᱫᱟᱨᱮ ᱠᱚ ᱢᱟᱜ ᱮᱫᱟ, ᱟᱫᱚ ᱯᱟᱹᱦᱤᱞ ᱞᱮᱠᱟ ᱛᱚ ᱢᱮᱱ ᱫᱟᱲᱮᱭᱟᱜ-ᱟ ᱵᱚᱞᱮ ᱱᱚᱜ-ᱚᱭ ᱵᱤᱨ ᱵᱩᱨᱩ ᱠᱩ ᱩᱡᱟᱹᱲᱚᱜ ᱠᱟᱱᱟ ᱾ ᱟᱨ ᱫᱚᱥᱟᱨ ᱞᱮᱠᱟᱛᱮ ᱟᱨᱦᱚᱸᱢ ᱢᱮᱱ ᱫᱟᱲᱮᱜ-ᱟ ᱡᱮ ᱱᱚᱣᱟ ᱟᱹᱰᱤ ᱡᱟᱹᱥᱛᱤ ᱜᱮ ᱱᱚᱣᱟ ᱠᱟᱨᱠᱷᱟᱱᱟ ᱠᱩ ᱥᱮ ᱯᱷᱮᱠᱴᱨᱤ ᱠᱚ ᱵᱮᱱᱟᱣ ᱮᱫᱟ ᱚᱠᱟ ᱠᱷᱚᱡ ᱟᱛᱷᱟᱹᱣᱲᱤ ᱜᱤ ᱵᱟᱲᱤᱡ ᱜᱮᱥ ᱠᱩ ᱥᱮ ᱢᱮᱱ ᱫᱟᱲᱮᱭᱟᱜ-ᱟ ᱱᱚᱣᱟ ᱫᱷᱩᱸᱣᱟ ᱠᱩ ᱩᱰᱩᱝᱚᱜ ᱠᱟᱱᱟ ᱾ ᱚᱱᱟᱛᱮ ᱟᱵᱚᱣᱟᱜ ᱱᱚᱣᱟ ᱯᱟᱨᱭᱟᱵᱚᱨᱚᱱ ᱥᱮ ᱢᱮᱱ ᱫᱟᱲᱮᱜ-ᱟ ᱱᱚᱣᱟ ᱫᱷᱟᱹᱨᱛᱤ ᱵᱟᱹᱲᱤᱡ ᱪᱟᱵᱟᱜ ᱠᱟᱱᱟ, ᱛᱚ ᱱᱚᱜ-ᱚ ᱱᱤᱭᱟᱹ ᱠᱚ ᱠᱟᱱ ᱜᱮᱭᱟ ᱦᱟᱸᱜ ᱟᱥᱚᱞ ᱠᱟᱨᱚᱱ ᱞᱮᱠᱟ ᱛᱮᱫᱚ ᱾ ᱟᱫᱚ ᱟᱢᱦᱚᱸ ᱱᱚᱣᱟ ᱵᱟᱵᱚᱛ ᱛᱮ ᱪᱮᱫ ᱠᱚᱢ ᱞᱟᱹᱭ
ᱦᱳᱭ ᱟᱹᱰᱤ ᱟᱹᱰᱤ ᱡᱚᱛᱷᱟᱛ ᱠᱟᱛᱷᱟᱢ ᱞᱟᱹᱭ ᱥᱚᱫᱚᱨ ᱠᱮᱜ-ᱟ, ᱥᱟᱹᱨᱤᱜᱮ ᱟᱵᱚᱨᱮᱱ ᱦᱟᱯᱲᱟᱢ ᱠᱚ ᱡᱚᱠᱷᱚᱱ ᱠᱚ ᱛᱟᱦᱮᱸ ᱠᱟᱱᱟ, ᱦᱟᱯᱲᱟᱢ ᱚᱠᱛᱚ ᱨᱮ ᱩᱱ ᱥᱚᱢᱚᱭ ᱫᱚ ᱱᱚᱣᱟ ᱟᱸᱻ ᱫᱷᱟᱹᱨᱛᱤ ᱨᱮ᱾ ᱵᱤᱨ ᱵᱩᱨᱩ ᱫᱟᱨᱮ ᱱᱟᱹᱲᱤ ᱢᱟᱱᱮ ᱥᱟᱱᱟᱢ ᱞᱮᱠᱟᱱᱟᱜ ᱛᱮ ᱯᱮᱨᱮᱡ ᱪᱟᱵᱟ ᱞᱮᱱᱟ ᱟᱨ ᱥᱮᱬᱟ ᱥᱮᱬᱟ ᱞᱟᱴᱷᱩ ᱞᱟᱴᱷᱩ ᱫᱟᱨᱮ ᱠᱚ ᱛᱟᱦᱮᱸ ᱠᱟᱱᱟ ᱾ ᱛᱚ ᱱᱤᱛ ᱩᱱ ᱚᱠᱛᱚ ᱚᱱᱟ ᱠᱷᱟᱹᱛᱤᱨ ᱛᱮ᱾ ᱢᱟᱱᱮ ᱥᱚᱢᱚᱭ ᱨᱮ ᱚᱠᱛᱚ ᱨᱮ ᱫᱟᱜ ᱡᱟᱲᱤ ᱠᱚᱨᱟᱣ ᱮᱫ ᱛᱟᱦᱮᱸᱱᱟᱟ ᱮᱵᱚᱝ ᱱᱟᱯᱟᱭ ᱛᱮ ᱟᱵᱚᱨᱮᱱ ᱦᱚᱲ ᱦᱚᱯᱚᱱ ᱠᱚ ᱪᱟᱥ ᱵᱟᱥ ᱠᱟᱛᱮᱜ ᱠᱚ ᱟᱹᱥᱩᱞᱚᱜ ᱠᱟᱱ ᱛᱟᱦᱮᱸᱜ-ᱟ ᱟᱨ ᱱᱤᱛᱚᱜ ᱱᱚᱣᱟ ᱚᱠᱛᱚᱨᱮ, ᱚᱱᱮ ᱡᱮ ᱩᱱᱟᱹᱜ ᱞᱟᱴᱷᱩ ᱞᱟᱴᱷᱩ ᱫᱟᱨᱮ ᱱᱟᱹᱲᱤ ᱠᱚ ᱛᱟᱦᱮᱸ ᱠᱟᱱᱟ, ᱵᱤᱨᱵᱩᱨᱩ ᱠᱚ ᱛᱟᱦᱮᱸ ᱠᱟᱱᱟ ᱱᱤᱛᱚᱜ ᱥᱮᱬᱟ ᱥᱮᱬᱟ ᱯᱩᱸᱡᱤ ᱯᱩᱛᱤ ᱦᱮᱡ ᱠᱟᱛᱮᱫ ᱚᱱᱟ ᱠᱚ ᱠᱚ ᱱᱤᱯᱩᱴ ᱤᱫᱤᱭᱮᱫᱟ ᱟᱨ ᱟᱵᱚᱨᱮᱱ ᱦᱚᱲ ᱦᱚᱸ ᱚᱱᱟ ᱫᱟᱨᱮ ᱠᱚᱠᱚ ᱢᱟᱜ ᱮᱫᱟ, ᱡᱮ ᱠᱟᱨᱚᱱ ᱛᱮ ᱢᱟᱱᱮ ᱪᱟᱸᱫᱳ ᱟᱨ ᱫᱟᱨᱮ ᱦᱚᱸᱜ-ᱚᱱᱟ ᱥᱟᱞᱟᱜ ᱡᱟᱦᱟᱸ ᱥᱟᱹᱜᱟᱹᱭ ᱢᱮᱱᱟᱜ ᱫᱚ, ᱱᱤᱛᱚᱜ ᱵᱟᱹᱭ ᱵᱟᱹᱭᱛᱮ ᱚᱱᱟ ᱥᱟᱹᱜᱟᱹᱭ ᱮᱸ ᱛᱚᱯᱟᱜ ᱤᱫᱤᱜ ᱠᱟᱱᱟ, ᱡᱮ ᱠᱟᱨᱚᱱ ᱛᱮ ᱚᱠᱛᱚ ᱨᱮ᱾ ᱟᱵᱚ ᱫᱟᱜ ᱫᱟᱲᱤ ᱡᱟᱜ ᱮ ᱫᱟᱜ ᱡᱟᱲᱤ ᱵᱟᱭ ᱮᱢ ᱫᱟᱲᱮᱭᱟᱵᱚᱱ ᱠᱟᱱᱟᱭ, ᱦᱚᱜᱼᱚ ᱱᱟ ᱜᱮ ᱟᱹᱞᱤᱧᱟᱜ ᱠᱟᱨᱚᱱ ᱦᱤᱥᱟᱹᱵ
ᱟᱹᱰᱤ ᱱᱟᱯᱟᱭ ᱟᱢ ᱦᱚᱢ ᱞᱟᱹᱭ ᱥᱚᱫᱚᱨ ᱠᱮᱫ ᱛᱟᱞᱟᱝᱟ ᱾ ᱟᱫᱚ ᱱᱚᱜ-ᱚ ᱱᱤᱭᱟᱹ ᱠᱚᱫᱚ ᱦᱟᱸᱢ ᱢᱮᱱ ᱫᱟᱲᱮᱭᱟᱜ-ᱟᱢ ᱡᱚᱲᱟᱣ ᱢᱮᱱᱟᱜ-ᱟ, ᱡᱚᱛᱚ ᱜᱮ ᱡᱚᱯᱲᱟᱣ ᱢᱮᱱᱟᱜ-ᱟ ᱢᱤᱫᱴᱮᱱ ᱡᱚ ᱡᱩᱫᱤ ᱵᱟᱹᱲᱤᱡᱚᱜ-ᱟ ᱛᱚ ᱮᱴᱟᱜ ᱦᱚᱸ ᱵᱟᱹᱲᱤᱡᱚᱜ-ᱟ, ᱡᱮᱞᱮᱠᱟ ᱱᱚᱜ-ᱚᱭ ᱫᱟᱨᱮ ᱠᱩᱵᱩᱱ ᱢᱟᱜ ᱮᱫᱟ ᱛᱚᱵᱮ ᱪᱮᱬᱮ ᱪᱤᱯᱨᱩᱫ ᱩᱱᱠᱩ ᱞᱟᱹᱜᱤᱫ ᱦᱚᱸ ᱱᱚᱣᱟ ᱡᱟᱭᱜᱟ ᱵᱟᱝ ᱥᱟᱨᱮᱡᱚᱜ ᱠᱟᱱᱟ, ᱛᱚ ᱩᱱᱠᱩ ᱦᱚᱸᱠᱚ ᱟᱫ ᱪᱟᱵᱟᱜ ᱠᱟᱱᱟ ᱵᱟᱹᱭ ᱵᱟᱹᱭ ᱛᱮ ᱾ ᱟᱫᱚ ᱪᱮᱬᱮ ᱪᱤᱯᱨᱩᱫ ᱦᱚᱸᱢ ᱢᱮᱱ ᱫᱟᱲᱮᱜ-ᱟ ᱩᱱᱠᱩ ᱦᱚᱸ ᱢᱤᱫᱴᱮᱱ ᱫᱟᱲᱮ ᱱᱚᱶᱟ ᱫᱟᱨᱤ ᱠᱩ᱾ ᱚᱱᱟ ᱡᱟᱝ ᱯᱟᱥᱱᱟᱣ ᱞᱟᱹᱜᱤᱫ ᱟᱹᱰᱤ ᱢᱟᱨᱟᱝ ᱡᱤᱱᱤᱥ ᱠᱟᱱᱟ ᱠᱩ, ᱮᱱᱛᱮᱜ ᱡᱚᱠᱷᱚᱱ ᱱᱚᱣᱟ ᱫᱟᱨᱮ ᱨᱮᱱᱟᱜ ᱡᱟᱝ ᱡᱩᱫᱤ ᱵᱟᱠᱚ ᱯᱟᱥᱱᱟᱣᱟ᱾ ᱥᱮ ᱩᱱᱠᱩ ᱵᱟᱠᱩ ᱤᱫᱤᱭᱟ ᱛᱚᱵᱮ ᱮᱸᱰᱮ ᱜᱮ ᱡᱩᱫᱤ ᱫᱟᱨᱤ ᱥᱩᱢᱩᱝ ᱨᱮ ᱧᱩᱨᱦᱟᱹ ᱞᱮᱱᱠᱟᱡ ᱛᱚ ᱚᱱᱟ ᱫᱚ ᱵᱟᱝ ᱡᱟᱱᱟᱢᱚᱜ-ᱟ, ᱢᱮᱱ ᱫᱟᱲᱮᱭᱟᱜ-ᱟ ᱱᱩᱠᱩ ᱦᱚᱸ᱾ ᱢᱤᱫᱴᱮᱱ ᱟᱹᱰᱤ ᱢᱟᱨᱟᱝ ᱤᱭᱟᱹ ᱠᱩ ᱛᱟᱦᱮᱸ ᱠᱟᱱᱟ, ᱢᱮᱱᱠᱷᱟᱱ ᱱᱚᱶᱟ ᱪᱮᱬᱮ ᱪᱤᱯᱨᱩᱫ ᱦᱚᱸᱠᱚ ᱟᱫ ᱪᱟᱵᱟᱜ ᱠᱟᱱᱛᱮ ᱱᱚᱶᱟ ᱫᱟᱨᱮ ᱠᱚᱦᱚᱸ ᱠᱚᱢ ᱡᱟᱱᱟᱢᱚᱜ ᱠᱟᱱᱟ ᱤᱭᱟᱹ ᱡᱟᱭᱜᱟ ᱨᱮ, ᱥᱮ ᱵᱟᱝ?
ᱦᱳᱭ ᱦᱳᱭ ᱮᱠᱟᱞ ᱜᱮ, ᱪᱮᱬᱮ ᱪᱩᱯ ᱮᱸᱻ ᱪᱩᱯᱲᱩᱡ ᱚᱠᱟ ᱨᱩᱞ ᱱᱚᱰᱮ ᱟᱹᱰᱤ ᱟᱢᱫᱟ ᱢᱮᱱᱟᱜᱼᱟ, ᱚᱱᱮ ᱡᱮ ᱪᱮᱬᱮ ᱪᱩᱯᱲᱤᱡ ᱡᱟᱦᱟᱸ ᱨᱮ ᱡᱚ ᱵᱤᱞᱤ ᱠᱚ ᱛᱟᱦᱮᱱᱟ ᱚᱸᱰᱮ ᱠᱚ ᱪᱟᱞᱟᱜᱼᱟ ᱡᱚᱢᱟᱠᱚ ᱡᱚᱢ ᱠᱟᱛᱮ ᱚᱱᱟ ᱠᱚ, ᱟᱨ ᱴᱷᱚᱱᱴᱟ ᱛᱮᱠᱚ ᱜᱮᱨ ᱠᱟᱛᱮ ᱠᱚ ᱤᱫᱤ ᱛᱮ ᱟᱨᱚ ᱮᱴᱟᱜ ᱥᱮᱫ ᱠᱩ ᱢᱟᱱᱮ ᱜᱤᱰᱤ ᱦᱚᱴᱚ ᱠᱟᱜᱼᱟ ᱚᱱᱛᱮ ᱨᱮᱠᱚ ᱩᱪᱟᱹᱲ ᱠᱟᱜᱼᱟ᱾ ᱚᱱᱠᱟ ᱚᱱᱠᱟ ᱛᱮ ᱫᱟᱨᱮ ᱱᱟᱲᱤ ᱠᱚᱦᱚᱸ ᱟᱡ ᱛᱮᱜᱮ ᱚᱢᱚᱱᱚᱜ ᱠᱟᱱᱟ ᱚᱸᱰᱮ ᱠᱷᱚᱱᱟᱜ᱾ ᱟᱨ
ᱚᱱᱟ ᱢᱟ ᱥᱟᱹᱨᱤ ᱠᱟᱛᱷᱟ᱾ ᱜᱮ ᱮᱱᱠᱷᱟᱱ ᱱᱤᱭᱟᱹ ᱚᱠᱛᱚ ᱨᱮ, ᱡᱩᱫᱤ, ᱢᱟᱱᱮ ᱟᱛᱩ ᱟᱛᱩ ᱴᱚᱞᱟ ᱴᱚᱞᱟ ᱢᱤᱫ ᱢᱤᱫᱴᱟᱝ ᱫᱟᱨᱮ ᱡᱩᱫᱤ ᱵᱚᱱ ᱢᱟᱜᱟ ᱮᱱᱠᱷᱟᱱ ᱚᱸᱰᱮ ᱯᱩᱱᱭᱟ ᱫᱟᱨᱮ ᱵᱚᱱ ᱨᱚᱦᱚᱭ ᱢᱟ᱾ ᱦᱚᱸᱜᱼᱚᱱᱚᱝᱠᱟ ᱡᱩᱫᱤ ᱥᱟᱱᱟᱢ ᱦᱚᱲ ᱵᱚᱱ ᱠᱩᱨᱩᱢᱩᱴᱩᱭᱟ, ᱦᱳᱭᱛᱚ ᱟᱨᱚ ᱚᱝᱠᱟᱜᱮ ᱱᱚᱣᱟ ᱫᱟᱨᱮ ᱱᱟᱹᱲᱤ ᱠᱚᱦᱚᱸ ᱟᱨᱚ ᱯᱟᱹᱦᱤᱞ ᱞᱮᱠᱟᱜᱮ ᱦᱟᱹᱨᱭᱟᱹᱲ ᱜᱮ ᱛᱟᱦᱮᱸ ᱠᱚᱜ-ᱟ ᱢᱮᱱᱛᱮ᱾
ᱮᱠᱟᱞ ᱮᱠᱟᱞ ᱢᱟᱱᱮ ᱟᱹᱰᱤ ᱡᱟᱹᱥᱛᱤ ᱜᱮ ᱱᱚᱣᱟ ᱫᱟᱨᱮ ᱱᱟᱹᱲᱤ ᱫᱚ ᱨᱚᱦᱚᱭ ᱫᱚᱨᱠᱟᱨ ᱠᱟᱱᱟ ᱦᱟᱸᱜ᱾ ᱟᱫᱚ ᱡᱟᱹᱥᱛᱤ ᱠᱟᱭ ᱛᱮᱢᱟ ᱢᱟᱱᱞᱮ ᱢᱤᱫ ᱦᱚᱲ ᱨᱚᱦᱚᱭ ᱛᱮᱫᱚ ᱵᱟᱝ ᱜᱟᱱᱚᱜᱼᱟ ᱥᱮ ᱢᱤᱫ ᱟᱛᱳ ᱨᱮᱱ ᱥᱮ ᱢᱤᱫ ᱡᱟᱭᱜᱟ ᱨᱮᱱ ᱦᱚᱲ ᱮᱢ ᱨᱚᱦᱚᱭ ᱞᱮᱠᱷᱟᱡ ᱫᱚ ᱦᱟᱸᱜ ᱵᱟᱝ ᱜᱟᱱᱚᱜᱼᱟ᱾ ᱱᱚᱣᱟ ᱫᱚ ᱜᱚᱴᱟ ᱫᱷᱟᱹᱨᱛᱤ ᱨᱮᱱ ᱛᱤᱱᱟᱹᱜ ᱢᱟᱱᱣᱟ ᱢᱮᱱᱟᱜ ᱠᱚᱣᱟ, ᱡᱚᱛᱚ ᱦᱚᱲ ᱜᱮ ᱱᱚᱣᱟ ᱡᱩᱢᱤᱫ ᱠᱟᱛᱮᱫ ᱜᱮ ᱱᱚᱣᱟ ᱵᱟᱵᱚᱫ ᱛᱮᱫᱚ ᱦᱩᱫᱤᱥ ᱵᱤᱪᱟᱹᱨ ᱦᱩᱭᱩᱜᱼᱟ᱾ ᱟᱨ ᱫᱟᱨᱤ ᱨᱚᱦᱚᱭ ᱥᱮ ᱟᱭᱢᱟ ᱞᱮᱠᱟᱱ, ᱱᱚᱝᱠᱟ ᱡᱳᱡᱚᱱᱟ ᱠᱚ ᱵᱮᱱᱟᱣ ᱠᱟᱛᱮᱫ ᱱᱚᱝᱠᱟ ᱠᱚᱨᱟᱣ ᱦᱩᱭᱩᱜᱼᱟ᱾ ᱮᱱᱛᱮᱫ ᱱᱚᱣᱟ ᱛᱤᱱᱟᱹᱜ ᱫᱷᱟᱹᱨᱛᱤ ᱢᱮᱱᱟᱜᱼᱟ, ᱤᱱᱟᱹᱜ ᱢᱟᱨᱟᱝ ᱫᱷᱟᱹᱨᱛᱤ ᱢᱤᱫ ᱡᱟᱭᱜᱟ ᱨᱮ ᱡᱩᱫ ᱫᱤ ᱫᱟᱨᱮ ᱠᱩᱠᱩ ᱢᱟᱜ ᱤᱫᱤ ᱠᱷᱟᱡ ᱛᱚᱵᱮ ᱟᱵᱩ ᱦᱚᱸ ᱱᱚᱣᱟ ᱨᱮᱱᱟᱜ ᱯᱨᱚᱵᱷᱟᱵᱽ ᱵᱚᱱ ᱯᱟᱲᱟᱜ ᱠᱟᱱ ᱜᱮᱭᱟ᱾ ᱛᱚ ᱚᱱᱮ ᱚᱱᱠᱟ ᱠᱟᱱ ᱜᱮᱭᱟ ᱦᱟᱸᱜ, ᱪᱮᱫ ᱞᱮᱠᱟ ᱢᱟᱱᱞᱤᱭᱟ ᱱᱚᱣᱟ ᱟᱢᱮᱨᱤᱠᱟ ᱫᱤᱥᱚᱢ ᱥᱮᱫ, ᱨᱮ ᱱᱚᱝᱠᱟᱱ, ᱟᱢᱮᱡᱚᱱ ᱚᱠᱟ ᱫᱚ ᱤᱭᱟᱹ ᱢᱮᱱᱟᱜᱼᱟ᱾ ᱱᱚᱣᱟ ᱵᱤᱨ ᱢᱮᱱᱟᱜᱼᱟ᱾ ᱚᱠᱟ ᱨᱮᱫᱚ ᱟᱹᱰᱤ ᱡᱟᱹᱥ ᱛᱤ ᱫᱟᱨᱮ ᱠᱩ ᱢᱮᱱᱟᱜᱼᱟ᱾ ᱟᱫᱚ ᱵᱟᱹᱭ ᱵᱟᱹᱭᱛᱮ ᱚᱸᱰᱮᱱᱟᱜ ᱦᱚᱸ, ᱢᱟᱱᱮ ᱠᱩ ᱢᱟᱜ ᱮᱫᱟᱠᱚ ᱦᱟᱸᱜ ᱵᱟᱹᱭ ᱵᱟᱹᱭᱛᱮ ᱚᱱᱟ ᱠᱷᱟᱹᱛᱤᱨ ᱛᱮᱦᱚᱸ᱾ ᱟᱵᱚᱨᱮ ᱤᱯᱷᱮᱠᱴ ᱯᱟᱲᱟᱜ ᱱᱚᱛᱮ ᱨᱮ᱾ ᱟᱫᱚ ᱚᱱᱮ ᱚᱱᱠᱟ ᱠᱟᱱ ᱜᱮᱭᱟ ᱢᱟᱱᱮ ᱜᱚᱴᱟ ᱯᱟᱦᱴᱟ ᱨᱮᱱ, ᱦᱚᱲ ᱛᱤᱱᱟᱹᱜ ᱱᱚᱣᱟ ᱫᱷᱟᱹᱨᱛᱤ ᱨᱮ ᱢᱮᱱᱟᱜ ᱵᱚᱱᱟ ᱡᱚᱛ ᱛᱚ ᱦᱚᱲ ᱜᱤ ᱦᱩᱫᱤᱥ ᱞᱟᱹᱠᱛᱤ ᱠᱟᱱᱟ᱾ ᱥᱮ ᱵᱟᱝ, ᱟᱫᱚ ᱟᱯᱱᱟᱨ ᱛᱤᱱᱨᱮ ᱛᱤᱱᱟᱹᱜ ᱦᱩᱭ ᱫᱟᱲᱮᱭᱟᱜᱼᱟ ᱢᱟᱱᱮ ᱟᱵᱩ ᱫᱟᱨᱮ ᱠᱚᱵᱚᱱ ᱨᱚᱦᱚᱭ ᱢᱟ, ᱟᱨ ᱢᱟᱜ-ᱮᱜ ᱠᱟᱱ ᱠᱷᱟᱡ ᱵᱩᱱ ᱡᱟᱸᱦᱟᱱᱟᱜ ᱞᱟᱹᱠᱛᱤ ᱯᱟᱲᱟᱜ ᱠᱟᱱ ᱠᱷᱟ ᱚᱱᱟ ᱵᱚᱫᱚᱞ ᱛᱮ ᱫᱳᱥ ᱟᱨᱵᱟᱝ ᱚᱱᱟ ᱠᱷᱚᱡ ᱡᱟᱹᱥᱛᱤ ᱫᱟᱨᱮ ᱠᱩᱵᱚᱱ ᱨᱚᱦᱚᱭ, ᱥᱮ ᱵᱟᱝ? ᱢᱟᱱᱮ ᱛᱤᱱᱟᱹᱜ ᱟᱯᱱᱟᱨᱛᱮ ᱠᱩᱨᱩᱢᱩᱴᱩ ᱦᱩᱭ ᱫᱟᱲᱮᱜᱼᱟ ᱩᱱᱟᱹᱜ ᱵᱩᱱ ᱠᱚᱨᱟᱣᱟ ᱥᱮ ᱵᱟᱝ?
ᱦᱳᱭ, ᱮᱠᱟᱞ ᱥᱟᱹᱨᱤ ᱠᱟᱛᱷᱟᱢ ᱞᱮᱭ ᱥᱚᱫᱚᱨ ᱠᱮᱫ ᱛᱟᱵᱚᱱᱟ᱾ ᱥᱟᱹᱨᱤᱜᱮ ᱱᱚᱣᱟ ᱫᱚ ᱤᱧ ᱟᱢᱛᱮ ᱥᱩᱢᱩᱝ ᱥᱮ ᱢᱤᱫᱴᱟᱝ ᱟᱛᱩ ᱵᱟᱨᱮ ᱟᱛᱩ
ᱸ
ᱦᱚᱲ ᱟᱛᱮᱫ ᱨᱚᱦᱚᱭ ᱞᱮᱠᱷᱟᱱ ᱫᱚ ᱵᱟᱭ ᱜᱟᱱᱚᱜᱼᱟ᱾ ᱱᱚᱣᱟ ᱫᱚ ᱥᱟᱢᱮᱞᱟᱭ ᱢᱮᱫᱴᱟᱝ ᱡᱮᱢᱚᱱ ᱱᱚᱣᱟ, ᱟᱵᱚ ᱡᱟᱦᱟ, ᱸ ᱦᱚᱱᱚᱛ ᱥᱮ ᱮ ᱡᱮᱞᱟᱨᱮ ᱢᱮᱱᱟᱜ ᱵᱚᱱᱟ ᱚᱱᱟ ᱡᱤᱞᱟᱨᱮᱱ ᱡᱮᱢᱚᱱ ᱥᱟᱱᱟᱢ ᱦᱚᱲ ᱱᱚᱶᱟ ᱫᱚ ᱥᱚᱪᱮᱛᱚᱱ ᱞᱟᱠᱛᱤ ᱠᱟᱱᱟ᱾ ᱱᱚᱣᱟ ᱤᱫᱤ ᱠᱟᱛᱮ, ᱮᱵᱚᱝ ᱚᱱᱟ ᱞᱟᱹᱜᱤᱫ ᱛᱮ ᱢᱤᱫᱴᱟᱝ ᱫᱟᱨᱮ ᱡᱩᱫᱤ ᱵᱚᱱ ᱢᱟᱜᱟ ᱚᱸᱰᱮ ᱯᱚᱱᱭᱟ, ᱜᱮᱞ ᱜᱚᱴᱟᱝ ᱦᱚᱸᱜᱼᱚ ᱱᱚᱝᱠᱟ ᱜᱮ ᱫᱟᱨᱮ ᱨᱚᱦᱚᱭ ᱫᱚᱨᱠᱟᱨ ᱠᱟᱱᱟ᱾ ᱛᱤᱱᱟᱹᱜ ᱫᱟᱨᱮ ᱵᱚᱱ ᱨᱚᱦᱚᱭᱟ ᱛᱤᱱᱟᱹᱜ ᱜᱮ ᱟᱵᱚᱣᱟᱜ, ᱱᱚᱣᱟ ᱫᱟᱨᱮ ᱠᱷᱚᱱ ᱜᱮ ᱟᱵᱚ, ᱦᱚᱭ ᱵᱚᱱ ᱧᱟᱢ ᱮᱫᱟ ᱥᱤᱡᱮᱱ ᱵᱚᱱ ᱧᱟᱢᱫᱟ᱾ ᱮᱢᱟᱱ ᱮᱢᱟᱱ ᱡᱤᱱᱤᱥ ᱱᱚᱰᱮ ᱠᱷᱚᱱ ᱧᱟᱢᱫᱟ ᱮᱱᱠᱷᱟᱱ, ᱱᱚᱣᱟ ᱨᱮᱱᱟᱜ ᱠᱷᱩᱥ ᱫᱚ ᱱᱚᱣᱟ ᱨᱮᱱᱟᱜ, ᱮ ᱜᱩᱨᱩᱛᱛᱚ ᱟᱵᱚ ᱟᱵᱚᱨᱮᱱ ᱦᱚᱲ ᱠᱚᱴᱷᱮᱱ ᱯᱟᱥᱱᱟᱜ ᱮᱠᱟᱞ ᱡᱟᱹᱨᱩᱲ
ᱮᱠᱟᱞ ᱜᱮ
ᱞᱟᱹᱠᱛᱤᱜ ᱠᱟᱱ᱾
ᱟᱨᱦᱚᱢ ᱧᱮᱞ ᱫᱟᱲᱮᱜᱼᱟ ᱡᱮ ᱱᱚᱜᱼᱚᱭ ᱩᱛᱷᱱᱟᱹᱣ ᱢᱮᱱᱛᱮ ᱟᱭᱢᱟ ᱞᱮᱠᱟᱱ ᱱᱚᱣᱟ ᱵᱤᱨ ᱵᱩᱨᱩ ᱠᱩ ᱩᱡᱟᱹᱲ ᱫᱟ ᱟᱨ ᱚᱱᱟ ᱵᱚᱫᱚᱞ ᱛᱮ ᱚᱸᱰᱮ ᱠᱷᱟᱫᱟᱱ ᱠᱩᱠᱩ ᱵᱮᱱᱟᱣ ᱮᱫᱟ᱾ ᱡᱮᱞᱮᱠᱟ ᱟᱞᱮ ᱥᱮᱫ ᱨᱮᱦᱚᱸ ᱧᱮᱞᱚᱜᱚᱜ ᱠᱟᱱᱟ ᱡᱮ ᱫᱷᱤᱨᱤ ᱠᱷᱟᱫᱟᱱ ᱟᱹᱰᱤ ᱡᱟᱹᱥᱛᱤ ᱠᱚ ᱵᱟᱹᱭᱥᱟᱹᱣ ᱮᱫᱟ ᱟᱨᱦᱚᱸ ᱟᱞᱮᱥᱮᱫ ᱫᱚ ᱠᱚᱭᱞᱟ ᱠᱷᱟᱫᱟᱱ ᱦᱚᱸ ᱱᱚᱝᱠᱟ ᱠᱚ ᱤᱭᱟᱹ ᱵᱟᱲᱟ ᱠᱟᱫᱟ ᱟᱨ ᱚᱸᱰᱮᱱ ᱠᱚ ᱦᱚᱲ ᱦᱚᱸᱠᱚ ᱩᱡᱟᱹᱲ ᱟᱠᱟᱫ ᱠᱚᱣᱟ ᱦᱟᱸᱜ ᱟᱨ ᱦᱚᱲ ᱢᱟᱠᱚ ᱩᱡᱟᱹᱲ ᱟᱠᱟᱫ ᱠᱚ ᱥᱟᱶ ᱥᱟᱶ ᱛᱮ ᱚᱱᱟ ᱮᱞᱟᱠᱟᱨᱮ ᱥᱮ ᱢᱮᱱ ᱫᱟᱲᱮᱭᱟᱜᱼᱟ ᱚᱱᱟ ᱯᱟᱦᱴᱟ ᱠᱚᱨᱮ ᱛᱤᱱᱟᱹᱜ ᱫᱟᱨᱮ ᱱᱟᱹᱲᱤ ᱠᱚ ᱛᱟᱦᱮᱸ ᱠᱟᱱᱟ ᱡᱚᱛᱚ ᱢᱟᱜ ᱪᱟᱵᱟᱜ ᱠᱟᱱᱟ ᱟᱫᱚ ᱱᱚᱜᱼᱚ ᱱᱤᱭᱟᱹ ᱠᱚᱦᱚᱸ ᱵᱟᱹᱭ ᱵᱟᱹᱭᱛᱮ ᱢᱟᱱᱮ ᱚᱱᱟ ᱨᱮᱱᱟᱜ ᱤᱯᱷᱮᱠᱴ ᱥᱮ ᱢᱮᱱ ᱫᱟᱲᱮᱭᱟᱜᱼᱟ ᱯᱨᱚᱵᱷᱟᱵᱽ ᱟᱵᱚ ᱦᱚᱸ ᱯᱟᱲᱟᱣ ᱟᱵᱚᱱ ᱠᱟᱱ ᱜᱮᱭᱟ ᱦᱟᱜ ᱚᱱᱠᱟ ᱫᱚ ᱵᱟᱝ ᱠᱟᱱᱟ ᱵᱚᱞᱮ ᱩᱱᱠᱩ ᱢᱟᱱᱮ ᱩᱱᱠᱩ ᱯᱟᱦᱴᱟ ᱥᱮᱱ ᱨᱮᱱ ᱫᱟᱨᱮ ᱪᱟᱵᱟᱭᱮᱱᱟ ᱛᱚᱵᱮ ᱩᱱᱠᱩᱣᱟᱜ ᱜᱮ ᱞᱚᱥ ᱢᱮᱱᱟᱜᱼᱟ ᱥᱮ ᱩᱱᱠᱩᱜᱤ ᱦᱟᱹᱱᱤ ᱚᱱᱠᱟ ᱫᱚ ᱵᱟᱝ ᱠᱟᱱᱟ ᱟᱵᱚ ᱦᱚᱸ ᱚᱱᱟᱨᱮ ᱞᱚᱥ ᱢᱮᱱᱟᱜ ᱛᱟᱵᱚᱱᱟ ᱟᱵᱚ ᱦᱚᱸ ᱚᱱᱟ ᱨᱮᱱᱟᱜ ᱯᱨᱚᱵᱷᱟᱵᱽ ᱯᱟᱲᱟᱜ ᱜᱮᱭᱟ ᱮᱱᱛᱮ ᱚᱱᱟ ᱦᱚᱸ ᱢᱤᱫ ᱦᱤᱸᱥ ᱠᱟᱱ ᱜᱮᱭᱟ ᱯᱩᱨᱟᱹ ᱫᱷᱟᱹᱨᱛᱤ ᱨᱮᱱᱟᱜ ᱥᱮ ᱵᱟᱝ ᱟᱫᱚ ᱱᱚᱜᱼᱚ ᱱᱤᱭᱟᱹ ᱡᱤᱱᱤᱥ ᱠᱚ ᱫᱚ ᱢᱟᱱᱮ ᱡᱩᱫᱤ ᱡᱟᱦᱟᱱ ᱡᱟᱭᱜᱟ ᱨᱮ ᱱᱚᱣᱟ ᱡᱟᱦᱟᱸᱱᱟᱜ ᱜᱮ ᱦᱩᱭᱩᱜ ᱠᱟᱱ ᱠᱟᱨᱠᱷᱟᱱᱟ ᱛᱷᱲᱤ ᱠᱚ ᱵᱮᱱᱟᱣ ᱮᱫᱟ ᱥᱮ ᱚᱱᱠᱟ ᱠᱷᱟᱫᱟᱱ ᱠᱚᱠᱚ ᱵᱮᱱᱟᱣ ᱮᱫᱟ ᱛᱚᱵᱮ ᱟᱵᱚ ᱦᱚᱸ ᱱᱚᱝᱠᱟ ᱡᱟᱦᱟᱱᱟᱜ ᱵᱤᱨᱳᱫᱷ ᱫᱚᱨᱠᱟᱨ ᱠᱟᱱᱟ ᱥᱮ ᱵᱟᱝ
ᱮᱠᱫᱚᱢ ᱮᱠᱫᱚᱢ ᱡᱟᱦᱟᱸ ᱛᱤᱱᱟᱹᱜ ᱡᱟᱦᱟᱸᱛᱤᱱᱟᱹᱜ ᱜᱮ ᱱᱚᱜᱼᱚᱭ ᱠᱚᱞᱠᱟᱨᱠᱷᱟᱱᱟ ᱢᱟᱱᱮ ᱟᱵᱚ ᱟᱹᱫᱤᱵᱟᱹᱥᱤ ᱦᱚᱲ ᱢᱟᱱᱮ ᱟᱹᱫᱤᱵᱟᱹᱥᱤ ᱡᱟᱭᱜᱟ ᱠᱚᱨᱮ ᱢᱮᱱᱟᱜ ᱫᱚ ᱦᱚᱸᱜᱼᱱᱟ ᱠᱚᱨᱮ ᱟᱵᱚ ᱚᱱᱟ ᱞᱟᱜᱟᱢ ᱮ ᱫᱚᱨᱠᱟᱨ ᱠᱟᱱᱟ ᱢᱟᱱᱮ ᱩᱱᱠᱩ ᱚᱱᱟ ᱵᱚᱱᱫᱚ ᱦᱚᱪᱚ ᱫᱚᱨᱠᱟᱨ ᱠᱟᱱᱟ ᱪᱮᱫᱟᱜ ᱵᱟᱝᱢᱟ ᱚᱱᱟ ᱠᱦᱟᱛᱤᱨ ᱟᱵᱚᱣᱟᱜ ᱯᱨᱟᱠᱨᱤᱛᱤᱠ ᱫᱩᱥᱚᱱ ᱦᱩᱭᱩᱜ ᱠᱟᱱᱟ ᱡᱮ ᱠᱟᱨᱚᱱ ᱛᱮ ᱯᱨᱟᱠᱨᱤᱛᱤᱠ ᱫᱩᱥᱚᱱ ᱦᱩᱭ ᱞᱮᱱᱠᱷᱟᱱ ᱟᱭᱢᱟ ᱤᱯᱷᱮᱠᱴ ᱟᱵᱚᱣᱟᱜ ᱦᱚᱲᱢᱚ ᱪᱮᱛᱟᱱ ᱨᱮ ᱯᱟᱲᱟᱜᱼᱟ
ᱮᱠᱟᱞ ᱠᱷᱚᱱ ᱮᱠᱟᱞ
ᱚᱱᱟ ᱠᱷᱟᱹᱛᱤᱨ ᱛᱮ ᱚᱱᱟ ᱠᱚ ᱵᱚᱱᱫᱽ ᱠᱟᱛᱮᱜ ᱢᱟᱱᱮ ᱛᱤᱱᱟᱹᱜ ᱡᱟᱹᱥᱛᱤ ᱵᱚᱱ ᱫᱟᱲᱮᱭᱟᱜᱼᱟ ᱮᱱᱠᱷᱚᱱ ᱚᱱᱟ ᱫᱟᱨᱮ ᱯᱟᱞᱟ ᱜᱮᱵᱚᱱ ᱨᱚᱦᱚᱭ ᱢᱟ ᱮᱱᱠᱷᱟᱱ ᱜᱮ ᱟᱵᱚᱣᱟᱜ ᱟᱹᱰᱤ ᱱᱟᱯᱟᱭᱚᱜᱼᱟ᱾
ᱟᱨ ᱛᱤᱱᱟᱹᱜ ᱢᱟᱱᱮ ᱱᱚᱜᱼᱚᱭ ᱠᱷᱟᱫᱟᱱ ᱠᱚ ᱵᱮᱱᱟᱜ ᱠᱟᱱᱟ ᱡᱟᱹᱥᱛᱤ ᱠᱟᱭᱛᱮ ᱟᱵᱚ ᱦᱚᱲ ᱯᱚᱱ ᱥᱮ ᱢᱮᱱ ᱫᱟᱲᱮᱭᱟᱜᱼᱟ ᱟᱹᱫᱤᱵᱟᱹᱥᱤ ᱠᱚᱦᱟᱸ ᱵᱚᱱ ᱱᱚᱣᱟ ᱦᱟᱨᱠᱮᱛ ᱦᱚᱪᱚᱜ ᱠᱟᱱᱟ ᱟᱨ ᱚᱸᱰᱮ ᱠᱷᱚᱱ ᱵᱚᱱ ᱩᱡᱟᱹᱲ ᱦᱚᱪᱚᱜ ᱠᱟᱱᱟ ᱡᱮᱞᱮᱠᱟ ᱢᱤᱫ ᱫᱚᱢ ᱱᱚᱝᱠᱟ ᱤᱭᱩᱴᱩᱵᱽ ᱨᱮᱧ ᱧᱮᱞ ᱞᱮᱫᱟ ᱦᱟᱸᱜ ᱮᱱᱛᱮᱫ ᱱᱚᱣᱟ ᱫᱚ ᱵᱟᱹᱧ ᱵᱟᱲᱟᱭ ᱠᱟᱱ ᱛᱟᱦᱮᱸᱱᱟ ᱵᱚᱞᱮ ᱱᱚᱝᱠᱟ ᱦᱩᱭᱩᱜ ᱠᱟᱱᱟ ᱠᱷᱟᱹᱞᱤᱧ ᱵᱟᱲᱟᱭ ᱠᱟᱱ ᱛᱟᱦᱮᱸᱱᱟ ᱵᱚᱞᱮ ᱱᱚᱜᱼᱚᱭ ᱱᱚᱣᱟ ᱡᱷᱟᱲᱠᱷᱚᱸᱰ ᱠᱷᱚᱱ ᱜᱮ ᱢᱟᱱᱮ ᱤᱭᱩᱨᱮᱱᱤᱭᱟᱢ ᱟᱹᱰᱤ ᱡᱟᱹᱥᱛᱤ ᱧᱟᱢᱚᱜᱼᱟ ᱟᱫᱚ ᱡᱚᱠᱷᱚᱱᱤᱧ ᱱᱚᱣᱟᱧ ᱯᱟᱛᱟ ᱞᱟᱜᱟᱣ ᱠᱮᱫᱟ ᱟᱪᱦᱟ ᱚᱠᱟ ᱠᱷᱚᱱ ᱱᱚᱣᱟ ᱤᱭᱩᱨᱮᱱᱤᱭᱟᱢ ᱫᱚ ᱧᱟᱢᱚᱜ ᱠᱟᱱᱟ? ᱟᱫᱚᱧ ᱵᱟᱲᱟᱭ ᱠᱮᱫᱟ ᱵᱚᱞᱮ ᱢᱤᱫᱴᱮᱱ ᱱᱚᱣᱟ ᱡᱟᱢᱥᱮᱫᱽᱯᱩᱨ ᱨᱮᱱᱟᱜ ᱢᱤᱫᱴᱮᱱ ᱡᱟᱭᱜᱟ ᱠᱷᱚᱡ ᱟᱫᱚ ᱢᱤᱫ ᱫᱤᱱ ᱚᱱᱠᱟᱜᱮ ᱤᱱᱴᱟᱨᱵᱷᱤᱭᱩ ᱞᱮᱠᱟᱧ ᱧᱮᱞᱮᱫ ᱛᱟᱦᱮᱸᱱᱟ ᱟᱫᱚ ᱚᱸᱰᱮᱱ ᱠᱚ ᱛᱤᱱᱟᱹᱜ ᱠᱟᱱᱟ ᱠᱚ ᱦᱟᱸᱜ ᱩᱱᱠᱩ ᱫᱚ ᱟᱵᱚ ᱥᱟᱱᱛᱟᱲ ᱦᱚᱲ ᱠᱟᱱ ᱜᱮᱭᱟ ᱠᱚ ᱟᱨ ᱚᱱᱠᱟ ᱟᱭᱢᱟ ᱨᱳᱜᱽ ᱟᱡᱟᱨ ᱧᱟᱢ ᱟᱠᱟᱫ ᱠᱚᱣᱟ ᱚᱱᱟ ᱤᱭᱩᱨᱮᱱᱤᱭᱟᱢ ᱠᱷᱟᱹᱛᱤᱨ ᱛᱮ ᱚᱸᱰᱮ ᱠᱷᱚᱡ ᱠᱷᱟᱫᱟᱱ ᱠᱚ ᱞᱟᱣ ᱟᱠᱟᱫᱟ ᱛᱚ ᱚᱱᱟ ᱧᱮᱞ ᱠᱟᱛᱮᱜ ᱢᱚᱱᱮᱨᱮ ᱟᱹᱰᱤ ᱫᱩᱠ ᱤᱧ ᱵᱩᱡᱷᱟᱹᱣ ᱠᱮᱫᱟ᱾ ᱟᱫᱚ ᱩᱱᱤ ᱠᱟᱱ ᱜᱮᱭᱟ ᱵᱚᱞᱮ ᱮᱦᱚᱵ ᱠᱷᱚᱱ ᱡᱩᱫᱤ ᱵᱟᱵᱚᱱ ᱢᱤ ᱢᱤᱫᱩᱱᱚᱜᱼᱟ ᱥᱮ ᱡᱩᱢᱤᱫᱚᱜᱼᱟ ᱱᱚᱜᱼᱚ ᱱᱚᱝᱠᱟ ᱦᱟᱱᱛᱮ ᱱᱟᱛᱮ ᱨᱮ ᱟᱵᱚ ᱦᱚᱲ ᱦᱚᱯᱚᱱ ᱥᱮ ᱟᱹᱫᱤᱵᱟᱹᱥᱤ ᱠᱚ ᱛᱩᱞᱩᱡ ᱱᱚᱝᱠᱟ ᱱᱟᱦᱟᱪᱟᱨ ᱦᱩᱭᱩᱜᱼᱟ ᱟᱨ ᱚᱱᱟ ᱱᱟᱜ ᱞᱟᱵᱷ ᱫᱚ ᱮᱠᱦᱮᱱ ᱥᱚᱨᱠᱟᱨ ᱥᱮ ᱢᱮᱱ ᱫᱟᱲᱮᱭᱟᱜᱼᱟ ᱩᱱᱠᱩ ᱯᱩᱸᱡᱤ ᱯᱟᱹᱛᱤ ᱦᱚᱲ ᱥᱮ ᱞᱟᱹᱴᱩ ᱦᱚᱲ ᱠᱚᱣᱟᱜ ᱾ ᱩᱱᱠᱩᱼᱟᱜ ᱜᱮ ᱦᱩᱭᱩᱜᱼᱟ ᱟᱨ ᱟᱵᱚ ᱦᱚᱲ ᱦᱚᱯᱚᱱᱟᱜ ᱫᱚ ᱪᱮᱫ ᱜᱮ ᱵᱟᱝ ᱞᱟᱵᱷ ᱦᱩᱭᱩᱜᱼᱟ᱾ ᱮᱱᱛᱮᱫᱼᱼ
ᱦᱳᱭ ᱟᱫᱚ ᱟᱫᱚ ᱱᱚᱣᱟ ᱠᱚ ᱴᱮᱠᱟᱣ ᱫᱟᱨᱟᱢ ᱞᱟᱹᱜᱤᱫ ᱛᱮᱫᱚ ᱟᱵᱚ ᱡᱟᱦᱟᱸ ᱛᱤᱱᱟᱹᱜ ᱜᱮᱼᱼ ᱟᱹᱫᱤᱵᱟᱹᱥᱤ ᱥᱟᱱᱛᱟᱲ ᱵᱚᱭᱦᱟ ᱢᱮᱱᱟᱜ ᱵᱚᱱᱟ ᱚᱱᱟ ᱮᱞᱟᱠᱟ ᱠᱚᱨᱮᱼᱼ ᱥᱟᱱᱟᱢ ᱠᱚᱜᱮ ᱡᱩᱢᱤᱫ ᱞᱟᱹᱠᱛᱤᱜ ᱠᱟᱱᱟ ᱮᱵᱚᱝ ᱡᱩᱢᱤᱫ ᱠᱟᱛᱮᱼᱼ ᱚᱱᱟ ᱠᱚ ᱴᱮᱠᱟᱣ ᱫᱟᱨᱟᱢ ᱮᱱᱟ ᱮᱸ ᱨᱤᱠᱟᱹ ᱦᱩᱭᱩᱜ ᱛᱟᱵᱚᱱᱟ ᱟᱨ ᱴᱮᱼᱼ ᱵᱟᱝ ᱵᱚᱱ ᱴᱮᱠᱟᱣ ᱫᱟᱨᱟᱢ ᱞᱮᱠᱷᱟᱱᱼᱼ ᱟᱵᱚᱨᱮᱱ ᱦᱤᱡᱩᱜ ᱠᱟᱱ ᱯᱤᱲᱦᱤ ᱯᱝᱜᱲᱟ ᱠᱚᱼᱼ ᱟ ᱟᱭᱢᱟ ᱮᱸᱴᱠᱮᱴᱚᱸᱬᱮ ᱨᱮᱠᱚᱼᱼ ᱯᱟᱲᱟᱣ ᱫᱟᱲᱮᱭᱟᱜᱼᱟ ᱚᱱᱟ ᱠᱷᱟᱹᱛᱤᱨ ᱛᱮ ᱟᱵᱚ ᱮᱠᱟᱞ ᱞᱟᱹᱠᱛᱤ ᱠᱟᱱᱟ ᱟᱵᱚᱣᱟᱜ᱾
ᱢᱮᱱ ᱫᱟᱲᱮᱭᱟᱜᱼᱟᱢ ᱡᱩᱢᱤᱫ ᱜᱮ ᱟᱹᱰᱤ ᱢᱟᱨᱟᱝ ᱡᱤᱱᱤᱥ ᱠᱟᱱᱟ᱾ ᱟᱫᱚ ᱱᱚᱸᱜᱼᱚᱱᱛᱮ ᱨᱮᱦᱚᱸ ᱟᱞᱮ ᱦᱚᱸ ᱱᱚᱸᱜᱼᱚᱭ ᱮᱱᱛᱜ ᱱᱚᱛᱮ ᱱᱚᱣᱟ ᱦᱚᱲ ᱫᱤᱥᱚᱢ ᱢᱮᱱ ᱫᱟᱲᱮᱜ ᱟᱢ ᱱᱚᱛᱮ ᱟᱹᱰᱤ ᱡᱟᱹᱥᱛᱤ ᱜᱮ ᱦᱚᱲ ᱦᱚᱯᱚᱱ ᱢᱮᱱᱟᱜ ᱵᱚᱱᱟ᱾ ᱟᱫᱚ ᱮᱱ ᱨᱮᱦᱚᱸ ᱱᱚᱝᱠᱟ ᱡᱩᱢᱤᱫ ᱵᱟᱹᱱᱩᱜᱼᱟ ᱚᱱᱟ ᱨᱮᱱᱟᱜ ᱠᱟᱨᱚᱱ ᱫᱚᱼᱼ ᱠᱟᱱᱟ ᱵᱚᱞᱮ ᱫᱤᱠᱩ ᱠᱚ ᱴᱷᱮᱱ ᱦᱟᱱᱛᱮ ᱱᱟᱛᱮ ᱢᱟᱱᱮ ᱠᱚ ᱵᱷᱮᱜᱟᱨ ᱤᱫᱤᱭᱼᱮᱫ ᱠᱚᱣᱟ᱾ ᱢᱮᱱ ᱫᱚᱢ ᱢᱮᱱᱫᱟ ᱫᱷᱚᱨᱚᱢ ᱧᱩᱛᱩᱢ ᱛᱮ ᱟᱫᱚᱢ ᱫᱚ ᱚᱱᱟ ᱯᱟᱴᱤ ᱧᱩᱛᱩᱢ ᱛᱮᱼᱼ ᱛᱚ ᱟᱭᱢᱟ ᱞᱮᱠᱟᱱ ᱡᱤᱱᱤᱥᱛᱮ ᱦᱟᱱᱛᱮ ᱱᱟᱛᱮ ᱪᱟᱵᱟᱭᱮᱫ ᱠᱚᱣᱟ ᱠᱚ ᱦᱚᱲ ᱦᱚᱯᱚᱱ᱾ ᱟᱫᱚ ᱚᱱᱮ ᱚᱱᱟ ᱠᱟᱱ ᱜᱮ ᱦᱟᱸᱜ ᱟᱫᱚᱼᱼ ᱟᱫᱩᱧ ᱢᱮᱱᱟ ᱵᱚᱞᱮ ᱡᱟᱦᱟᱸ ᱞᱮᱠᱟ ᱠᱟᱱ ᱜᱮᱵᱚᱱ ᱟᱵᱚ ᱫᱚ ᱯᱤᱞᱪᱩ ᱦᱟᱲᱟᱢ ᱯᱤᱞᱪᱩ ᱵᱩᱲᱦᱤ ᱨᱮᱱᱼᱼ ᱵᱚᱱᱥ ᱠᱟᱱᱟ ᱵᱚᱱ ᱟᱫᱚ ᱡᱟᱦᱟᱸᱱᱼᱟᱜ ᱜᱮᱢ ᱪᱮᱠᱟᱭ ᱟᱫᱚ ᱢᱤᱫᱴᱷᱮᱡᱼᱼ ᱱᱚᱝᱠᱟᱱ ᱞᱟᱹᱠᱛᱤ ᱯᱟᱲᱟᱜ ᱠᱷᱟᱡ ᱫᱚ ᱡᱮᱢᱚᱱ ᱵᱚᱱ ᱡᱩᱢᱤᱫᱼᱚᱜ ᱥᱮ ᱵᱟᱝ᱾
ᱦᱳᱭ ᱚᱱᱟᱢᱟ ᱮᱠᱟᱞ ᱞᱟᱹᱠᱛᱤ ᱠᱟᱱᱟ ᱡᱮᱦᱮᱛᱩ ᱟᱵᱚ ᱫᱚ ᱯᱤᱞᱪᱩ ᱜᱟᱲᱟᱼᱼ ᱦᱚᱯᱚᱱ ᱠᱟᱱᱟ ᱵᱚᱱᱼᱼ
ᱦᱩᱸ ᱦᱩᱸ
ᱚᱱᱟ ᱞᱮᱠᱟᱛᱮ ᱥᱟᱱᱟᱢ ᱠᱚᱜᱮᱼᱼ ᱥᱟᱱᱟᱢ ᱠᱚᱜᱮ ᱢᱤᱫᱴᱟᱝ ᱪᱷᱟᱛᱟ ᱩᱢᱩᱞ ᱨᱮ ᱦᱤᱡᱩᱜ ᱦᱩᱭᱩᱜ ᱛᱟᱵᱚᱱᱟ ᱥᱮ ᱫᱟᱨᱮ ᱩᱢᱩᱞ ᱨᱮᱼᱼ ᱮ ᱦᱤᱡᱩᱜ ᱦᱩᱭᱩᱜ ᱛᱟᱵᱚᱱᱟ ᱦᱮᱡ ᱞᱮᱱ ᱠᱷᱟᱱᱼᱼ ᱮᱱᱠᱷᱟᱱ ᱥᱟᱱᱟᱢ ᱦᱚᱲᱟᱜ ᱵᱚᱱ ᱡᱩᱢᱤᱫ ᱞᱮᱱᱠᱷᱟᱱ ᱟᱵᱚᱣᱟᱜ ᱡᱟᱦᱟᱸ ᱞᱮᱠᱟᱱᱼᱟᱜ ᱜᱮᱼᱼ ᱮᱸᱴᱠᱮᱴᱚᱸᱬᱮ ᱢᱮᱱᱟᱜᱼᱟ ᱥᱟᱱᱟᱢᱼᱟᱜ ᱵᱚᱱ ᱨᱚᱯᱷᱟ ᱫᱟᱲᱮᱭᱟᱜᱼᱟ᱾
ᱮᱠᱟᱞ᱾
ᱢᱮᱱᱛᱮ ᱟᱹᱞᱤᱧᱼᱟᱜ ᱯᱟᱹᱛᱭᱟᱹᱣ᱾ ᱮᱱᱠᱷᱟᱱ ᱜᱚᱢᱠᱮ ᱢᱟ ᱟᱭᱢᱟ ᱟᱭᱢᱟ ᱥᱟᱨᱦᱟᱣ ᱠᱚᱞ ᱠᱷᱟᱹᱛᱤᱨ᱾
ᱤᱧ ᱥᱮᱫ ᱦᱚᱸ ᱟᱹᱰᱤ ᱱᱟᱯᱟᱭᱤᱧ ᱵᱩᱡᱷᱟᱹᱣ ᱠᱮᱫᱟ ᱟᱢ ᱥᱟᱶᱟᱦ ᱦᱚᱸ ᱱᱚᱸᱜᱼᱚᱭ ᱨᱚᱯᱚᱲ ᱠᱟᱛᱮᱫ ᱟᱨ ᱤᱧ ᱥᱮᱫ ᱠᱷᱚᱡ ᱦᱚᱸ ᱟᱭᱢᱟ ᱥᱟᱨᱦᱟᱣ᱾ ᱟᱨ ᱡᱚᱦᱟᱨ ᱜᱮ ᱟᱨ ᱥᱟᱶ ᱥᱟᱶᱛᱮ ᱧᱤᱫᱟᱹ ᱡᱚᱦᱟᱨ᱾
ᱟᱨᱚ ᱱᱚᱝᱠᱟ ᱜᱮ ᱟᱜᱟᱢ ᱫᱟᱨᱟᱢ ᱨᱮ ᱟᱨᱚ ᱞᱟᱝ ᱨᱚᱯᱼᱼ ᱢᱟ ᱮᱱᱠᱷᱟᱱ ᱴᱷᱤᱠ ᱜᱮᱭᱟ ᱢᱟ ᱡᱚᱦᱟᱨ ᱡᱚᱦᱟᱨ᱾